ᱟ ᱡᱚᱦᱟᱨ ᱡᱚᱦᱟᱨ ᱜᱚᱝᱠᱮ ᱾ ᱦᱚᱸ ᱢᱚᱡᱽ ᱜᱮ ᱢᱮᱱᱟᱜ ᱢᱚᱡᱽ ᱜᱮ ᱢᱮᱱᱟᱜ ᱵᱚᱱᱟ ᱾
ᱟᱪᱪᱷᱟ ᱟᱪᱪᱷᱟ ᱟᱨ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱛᱟᱦᱚᱞᱮ?
ᱵᱚᱨᱛᱚᱢᱟᱱ ᱫᱚ ᱢᱚᱡᱽ ᱜᱮ ᱱᱟᱦᱟᱜ ᱾ ᱢᱚᱡᱽ ᱱᱟᱦᱟᱜ ᱟᱨ
ᱦᱮᱸ ᱞᱟᱹᱭᱫᱟᱞᱤᱧ ᱮᱸ ᱫᱟᱜ ᱵᱟᱲᱟ ᱠᱮᱫᱟᱭ ᱚᱱᱛᱮ ᱱᱤᱛᱚᱜ ᱢᱤᱫ ᱜᱷᱟᱹᱲᱤᱡ ᱞᱟᱦᱟ?
ᱦᱚ ᱮ ᱜᱚ ᱦᱟᱞᱠᱟ ᱫᱟᱜ ᱠᱮᱜᱼᱟ ᱾ ᱦᱟᱞᱠᱟ ᱱᱤᱛᱚᱜ
ᱦᱮᱸ ᱟᱞᱮ ᱱᱚᱛᱮ ᱦᱚᱸ ᱫᱟᱜ ᱫᱚ ᱫᱟᱜ ᱠᱮᱫ ᱜᱮᱭᱟᱭ, ᱟᱫᱚ ᱱᱤᱛᱳᱜ ᱫᱚ ᱱᱟᱦᱟᱜ ᱯᱷᱟᱸᱠᱟ ᱠᱟᱫᱟᱭ ᱠᱟᱹᱴᱤᱡ ᱾
ᱵᱟᱠᱷᱟᱝ ᱦᱳᱭ ᱟᱞᱮ ᱦᱚᱸ ᱟᱫᱚ ᱛᱟᱦᱚᱞᱮ ᱟᱯᱮ ᱫᱚ ᱤᱭᱟᱹ ᱫᱚ ᱪᱟᱥ ᱠᱚᱫᱚ ᱛᱤᱱᱟᱹᱜ ᱫᱷᱩᱨ ᱟᱠᱟᱱᱟ ᱨᱚᱦᱚᱭ ᱠᱚ ᱮᱨ ᱟᱯᱮ ᱪᱮ ᱟᱯᱮ ᱫᱚ ᱨᱚᱦᱚᱭ ᱟᱯᱮ ᱰᱷᱮᱨ?
ᱵᱟᱝ ᱜᱚᱝᱠᱮ ᱨᱚᱦᱚᱭ ᱠᱚᱫᱚ ᱱᱟᱦᱟᱜ ᱦᱩᱭ ᱠᱟᱱ ᱛᱟᱞᱮᱭᱟ ᱱᱟᱦᱟᱜ ᱪᱟᱵᱟ ᱞᱮᱠᱟᱜᱮ ᱟᱨ ᱚᱝᱠᱟ ᱦᱮᱸ ᱦᱮᱸ ᱢᱤᱜᱼᱵᱟᱨ ᱚᱝᱠᱟ ᱢᱤᱫ ᱵᱟᱨ ᱦᱚᱲᱟᱜ ᱢᱮᱱᱟᱜ ᱜᱮᱭᱟ ᱟᱫᱚ ᱮᱸᱻ ᱪᱟᱵᱟ ᱞᱮᱠᱟ ᱜᱮ ᱟᱫᱚ, ᱟᱫᱚ ᱦᱮᱸ ᱞᱟᱹᱭᱵᱤᱱ!
ᱛᱟᱦᱚᱞᱮ ᱟᱯᱮ ᱫᱚ?
ᱦᱮᱸ ᱜᱚᱝᱠᱮ ᱟᱰᱚ ᱞᱟᱦᱟ ᱜᱮ ᱟᱫᱚ ᱟᱸᱻ ᱚᱱᱠᱟ ᱛᱚᱞᱟ ᱠᱚᱦᱚᱸ ᱱᱟᱦᱟᱜ ᱞᱟᱦᱟ ᱨᱮᱜᱮ ᱞᱮ ᱜᱤᱰᱤᱭ ᱠᱟᱫᱟ ᱾ ᱟᱨ ᱚᱱᱠᱟ ᱥᱮᱞᱚ ᱫᱟᱜ ᱥᱮᱞᱚ ᱫᱟᱜ ᱠᱚᱞᱮ ᱧᱟᱢ ᱜᱮᱭᱟ ᱟᱞᱮ ᱫᱚ ᱾
ᱚᱦᱚ ᱥᱮᱞᱚ ᱟᱯᱮ ᱛᱚ ᱵᱮᱵᱚᱥᱛᱟ ᱦᱮᱱᱟᱜ ᱛᱟᱯᱮᱭᱟ ᱦᱳᱭ ᱾
ᱦᱮᱸ ᱦᱮᱸ ᱚᱱᱟ ᱛᱮᱜᱮ ᱚᱥᱩᱵᱤᱫᱷᱟ ᱫᱚ ᱵᱟᱝ ᱦᱩᱭᱩᱜᱼᱟ ᱟᱨ ᱡᱩᱫᱤ ᱥᱮᱨᱢᱟ ᱫᱟᱜ ᱦᱚᱸ ᱡᱩᱫᱤ ᱚᱱᱠᱟ ᱫᱚ ᱵᱟᱭ ᱡᱟᱹᱲᱤᱭᱟ ᱛᱟᱣ ᱚᱥᱩᱵᱤᱫᱟ ᱫᱚ ᱟᱞᱮᱭᱟᱜ ᱫᱚ ᱵᱟᱝ ᱦᱩᱭᱩᱜ ᱛᱟᱞᱮᱭᱟ ᱾
ᱦᱚ ᱜᱚᱝᱠᱮ ᱟᱫᱚ ᱥᱮᱞᱚ ᱦᱮᱱᱟᱜ ᱛᱟᱯᱮ ᱫᱚ ᱾ ᱵᱟᱸᱫᱷ ᱠᱚ ᱯᱩᱠᱷᱨᱤ ᱦᱩᱸ, ᱟᱞᱮ ᱫᱚ ᱜᱚᱝᱠᱮ ᱢᱟᱱᱮ ᱥᱮᱞᱚ ᱨᱮᱱᱟᱜ ᱵᱮᱵᱚᱥᱛᱷᱟ ᱫᱚ ᱵᱟᱹᱱᱩᱜ ᱛᱟᱞᱮᱭᱟ ᱾ ᱟᱞᱮ ᱫᱚ ᱤᱱᱟᱹ ᱪᱚᱴ ᱡᱟᱹᱲᱤ ᱵᱚᱨ ᱥᱟ ᱜᱮ ᱟᱨ ᱢᱟᱱᱮ ᱟᱹᱵᱤᱱ ᱚᱱᱠᱟ ᱪᱮᱫ ᱞᱤᱧ ᱢᱮᱱᱟ ᱪᱟᱥ ᱚᱱᱠᱟᱱ ᱵᱟᱸᱫᱷ ᱠᱚᱦᱚᱸ ᱵᱟᱹᱡᱩᱜᱼᱟ ᱠᱟᱹᱴᱤᱡ ᱾ ᱵᱟᱸᱫ ᱠᱚᱜᱮ ᱤᱱᱟᱹᱜ ᱢᱟᱱᱮ ᱩᱢ ᱛᱩᱯᱩᱜ ᱞᱟᱜᱟᱱ ᱜᱮ ᱡᱮ ᱪᱟᱥ ᱞᱮᱠᱟ ᱵᱟ ᱠᱷᱨᱟ ᱫᱚ ᱵᱟᱪᱩᱜ ᱟᱱᱤᱡ ᱾
ᱛᱟᱦᱞᱮ ᱟᱯᱮ ᱫᱚ ᱜᱚᱝᱠᱮ ᱪᱮᱫ ᱵᱩᱨᱩ ᱫᱤᱥᱚᱢ?
ᱦᱳᱭ, ᱵᱩᱨᱩ ᱢᱚᱴᱟᱢᱩᱴᱤ ᱵᱩᱨᱩ ᱫᱤᱥᱚᱢ ᱞᱮᱠᱟ ᱫᱷᱟᱨᱟ ᱜᱮ ᱾ ᱫᱚᱢᱮ ᱦᱚᱸ ᱫᱚᱢᱮ ᱵᱩᱨᱩ ᱤᱭᱟᱹ ᱩᱛᱟᱹᱨ ᱦᱚᱸ ᱵᱟᱝᱼᱟ ᱤᱱᱠᱟᱹ ᱦᱟᱞᱠᱟ ᱢᱮᱱᱟᱜ ᱜᱮᱭᱟ ᱵᱩᱨᱩ᱾ ᱵᱤᱨ ᱵᱩᱨᱩ ᱡᱮ ᱵᱩᱨᱩ ᱵᱷᱤᱛᱤᱨ ᱩᱛᱟᱹᱨ ᱦᱮᱱᱟᱜᱼᱟ ᱚᱱᱠᱟ ᱫᱚ ᱵᱟᱝ-ᱟ᱾
ᱵᱟᱦᱨᱮ ᱧᱚᱜ ᱨᱮᱜᱮ ᱦᱮᱸ ᱜᱚᱝᱠᱮ ᱟᱫᱚ ᱮᱸ ᱚᱱᱛᱮ ᱵᱩᱨᱩ ᱥᱮᱱᱟᱜ ᱱᱮ ᱵᱩᱨᱩ ᱫᱷᱟᱨᱮ ᱨᱮᱱᱟᱜ ᱵᱟᱹᱫᱽ ᱠᱚᱫᱚ ᱵᱟᱹᱭᱦᱟᱹᱲ ᱠᱚᱫᱚ ᱪᱮᱫ ᱞᱮᱠᱟ? ᱵᱟᱹᱫ ᱠᱚᱨᱮ ᱦᱚᱸ ᱚᱱᱠᱟ ᱫᱷᱤᱨᱤ ᱠᱚ ᱧᱟᱢᱚᱜ ᱜᱮᱭᱟ ᱥᱮ ᱦᱟᱥᱟ ᱜᱮ ᱢᱮᱱᱟᱜᱼᱟ ᱠᱷᱟᱹᱞᱤ
ᱵᱟᱝ-ᱟ ᱵᱟᱹᱛ ᱚᱱᱟ ᱵᱩᱨᱩ ᱫᱷᱟᱨᱮ ᱫᱚ ᱢᱚᱴᱟᱢᱩᱴᱤ ᱟᱹᱵᱤᱱ ᱫᱷᱤᱨᱮ ᱜᱮ᱾ ᱫᱷᱤᱨᱤ ᱠᱚ ᱧᱟᱢᱚᱜ ᱜᱮᱭᱟ ᱫᱷᱤᱨᱤ ᱦᱮᱱᱟᱜ ᱜᱮᱭᱟ ᱟᱨᱼ
ᱟᱫᱚ ᱚᱱᱟ ᱥᱤ ᱫᱚ ᱱᱟᱜ ᱪᱮᱫ ᱛᱮᱵᱤᱱ ᱥᱤ ᱦᱚᱪᱚᱭᱟ?
ᱟᱫᱚ ᱜᱚᱢᱠᱮ ᱥᱤ ᱫᱚ ᱱᱤᱛᱚᱜ ᱫᱚ ᱢᱚᱴᱟᱢᱩᱴᱤ ᱟᱵᱤᱱ ᱚᱱᱟ ᱤᱭᱟᱹ ᱛᱮᱜᱮ ᱢᱮᱥᱤᱱ ᱛᱮᱜᱮ ᱞᱚᱴᱟᱨ ᱴᱨᱟᱠᱴᱟᱨ ᱠᱚᱛᱮ ᱜᱮ ᱟᱹᱵᱤᱱ ᱱᱚᱣᱟ ᱱᱟᱦᱮᱞ ᱠᱚᱛᱮ ᱫᱚ ᱟᱹᱰᱤ ᱠᱚᱢ ᱾ ᱞᱮᱠᱟ ᱜᱮ ᱟᱪᱪᱷᱟ ᱞᱟᱦᱟ ᱫᱚ ᱛᱤᱱ ᱱᱟᱦᱮᱞ ᱛᱮᱜᱮ ᱥᱤ ᱛᱟᱦᱮᱱ ᱟᱵᱚᱱ ᱟᱨ ᱱᱤᱛᱼᱼ ᱱᱤᱛᱚᱜ ᱫᱚ ᱵᱟᱝᱟ ᱟᱫᱚ ᱤᱱᱟᱹ ᱫᱷᱟᱨᱮ ᱫᱷᱩᱨᱮ ᱵᱟᱝ ᱵᱷᱤᱲᱟᱹᱜ ᱟᱥᱮ ᱟᱲᱮ ᱫᱷᱟᱨᱮ ᱠᱚ ᱟᱫᱚ ᱤᱱᱟᱹ ᱠᱚᱨᱮ ᱠᱟᱹᱴᱤᱡ ᱠᱟᱹᱴᱤᱡ ᱠᱚ ᱟᱹᱪᱩᱨᱟᱜᱼᱟ ᱠᱚ ᱟᱨ ᱪᱮᱫ ᱞᱤᱧ ᱢᱮᱱᱟ ᱞᱟᱦᱟ ᱞᱮᱠᱟ ᱫᱚ ᱡᱚᱛᱚ ᱦᱚᱲ ᱨᱮᱱ ᱜᱮ ᱫᱚ ᱱᱤᱛᱚᱜ ᱫᱚ ᱰᱟᱝᱨᱤ ᱵᱟᱱ ᱠᱚ ᱠᱟᱰᱟ ᱠᱚᱢᱟ ᱵᱟᱝ ᱜᱮ ᱦᱮᱸᱥᱮ ᱵᱟᱹᱱᱩᱜ ᱠᱚᱣᱟ ᱰᱟᱝᱨᱟ ᱠᱚᱦᱚᱸ ᱟᱹᱰᱤ ᱠᱚᱢ ᱾ ᱟᱫᱚ ᱚᱱᱠᱟᱛᱮ
ᱦᱮᱸ ᱦᱮᱸ ᱦᱮᱸ ᱞᱟᱹᱭ ᱫᱟᱞᱤᱧ ᱟᱞᱮ ᱥᱮᱫ ᱦᱚᱸ ᱚᱱᱠᱟᱜᱮ ᱟᱫᱚ ᱮ ᱰᱟᱝᱨᱤ ᱠᱟᱰᱟ ᱠᱟᱰᱟ ᱠᱚᱫᱚ ᱵᱟᱹᱱᱩᱜ ᱠᱚᱣᱟ ᱟᱠᱷᱨᱤᱧ ᱪᱟᱵᱟ ᱟᱠᱟᱫ ᱠᱚᱣᱟ ᱠᱚ ᱱᱟᱦᱟᱜ ᱾
ᱦᱚᱸ ᱦᱚᱸ
ᱟᱫᱚ ᱥᱤ ᱫᱚ ᱱᱟᱦᱟᱜ ᱱᱤᱛᱚᱜ ᱫᱚ ᱴᱟᱠᱴᱟᱨ ᱛᱮ ᱥᱮ ᱨᱩᱴᱟᱨ ᱛᱮᱜᱮᱞᱮ ᱥᱤᱭᱮᱫᱼᱟ ᱾
ᱦᱚᱸ
ᱟᱫᱚ ᱟᱯᱮᱥᱮᱫ ᱡᱚᱠᱷᱚᱱ ᱚᱱᱮ ᱨᱳᱚᱴᱟᱨ ᱛᱮᱯᱮ ᱥᱤᱭᱟ ᱟᱫᱚ ᱚᱱᱮ ᱡᱟᱦᱟᱸᱞᱤᱧ ᱞᱟᱹᱭ ᱠᱮᱫᱟ ᱫᱷᱤᱨᱤ ᱠᱚ ᱚᱱᱟ ᱠᱚ ᱡᱩᱫᱤ ᱛᱟᱦᱮᱱᱟ ᱛᱟᱦᱞᱮ ᱛᱚ ᱦᱟᱜ ᱥᱤ ᱫᱚ ᱦᱟᱜ ᱵᱟᱝ ᱜᱟᱱᱚᱜᱼᱟ ᱨᱳᱴᱟᱨ ᱨᱳᱴᱟᱨ ᱨᱮᱱᱟᱜ ᱯᱷᱟᱞ ᱠᱚ
ᱯᱷᱟᱞ ᱠᱚ ᱨᱟᱹᱯᱩᱫᱚᱜᱼᱟ ᱦᱳᱭ ᱦᱳᱭ
ᱦᱮᱸ
ᱟᱫᱚ ᱩᱱᱟᱹᱜ ᱟᱸᱴ ᱫᱚ ᱵᱟᱝᱜᱮ ᱩᱱᱟᱹᱜ ᱟᱸᱴ ᱩᱱᱟᱹᱜ ᱟᱸᱴ ᱫᱷᱤᱨᱤ ᱫᱚ ᱵᱟᱝᱟ ᱾ ᱦᱟᱞᱠᱟ ᱟᱨ ᱟᱫᱚ ᱡᱟᱦᱟᱸ ᱠᱚᱨᱮ ᱫᱷᱤᱨᱤ ᱮᱱᱠᱷᱟᱱ ᱫᱚ ᱚᱸᱰᱮ ᱫᱚ ᱵᱟᱠᱚ ᱥᱤᱭᱟ ᱢᱟᱱᱮ ᱤᱭᱟᱹ ᱠᱚ ᱨᱳᱴᱟᱨ ᱵᱟᱞᱟ ᱦᱚᱸ ᱢᱮᱱᱮᱜᱼᱟᱭ ᱱᱚᱸᱰᱮ ᱫᱚ ᱫᱷᱤᱨᱤ ᱦᱮᱱᱟᱜᱼᱟ ᱾ ᱵᱟᱹᱞᱤᱧ ᱥᱤ ᱛᱟᱹᱵᱤᱱᱟ
ᱟᱫᱚ ᱚᱱᱠᱟ ᱜᱚᱝᱠᱮ ᱢᱟᱱᱮ ᱵᱩᱨᱩ ᱡᱩᱫᱤ ᱫᱷᱟᱨᱮ ᱠᱚᱨᱮ ᱵᱟᱹᱫᱽ ᱢᱮᱱᱟᱜ ᱠᱷᱟᱱ ᱫᱚ ᱚᱱᱟ ᱠᱚᱨᱮ ᱫᱚ ᱫᱟᱜ ᱨᱮᱱᱟᱜ ᱫᱚ ᱥᱮᱨᱚᱠᱚᱢ ᱵᱟᱝ ᱚᱥᱩᱵᱤᱫᱷᱟᱜᱼᱟ ᱾ ᱵᱩᱨᱩ ᱫᱟᱜ ᱵᱩᱨᱩ ᱨᱮᱱᱟᱜ ᱫᱟᱜ ᱠᱚᱫᱚ ᱡᱚᱛᱚ ᱱᱟᱜ ᱵᱟᱹᱫᱽ ᱨᱮᱜᱮ ᱱᱟᱜᱼᱟ ᱟᱬᱜᱳ ᱱᱟᱦᱟᱜ ᱾
ᱦᱳᱭ ᱦᱳᱭ ᱦᱚᱭ ᱦᱚᱭ ᱵᱩᱨᱩ ᱨᱮᱱ ᱫᱚ ᱵᱩᱨᱩ ᱫᱷᱟᱨᱮ ᱠᱚᱨᱮᱱᱟᱜ ᱫᱟᱜ ᱫᱚ ᱵᱟᱭ ᱚᱥᱩᱵᱤᱫᱟᱜᱼᱟ ᱟᱫᱚ ᱜᱚᱝᱠᱮ ᱟᱞᱮ ᱱᱚᱝᱠᱟ ᱟᱠᱟᱱᱟ ᱱᱤᱛᱚᱜ ᱞᱟᱦᱟ ᱫᱚ ᱵᱩᱨᱩ ᱨᱮᱱᱟᱜ ᱫᱟᱜ ᱞᱮ ᱧᱟᱢ ᱛᱟᱦᱮᱱᱟ ᱦᱮᱸᱥᱮ
ᱦᱮᱸ ᱾
ᱟᱫᱚ ᱱᱤᱛᱚᱜ ᱢᱟᱱᱮ ᱚᱱᱟ ᱵᱩᱨᱩ ᱫᱷᱟᱨᱮ ᱥᱮᱱ ᱛᱮ ᱟᱞᱮ ᱠᱮᱱᱮᱞ ᱪᱟᱞᱟᱣᱱᱟ᱾ ᱦᱮᱸᱥᱮ ᱮᱱᱠᱷᱟᱱ ᱵᱩᱨᱩ ᱨᱮᱱᱟᱜ ᱫᱟᱜ ᱟᱞᱮ ᱵᱟᱞᱮ ᱧᱟᱢᱮ-ᱟ᱾ ᱮᱱᱠᱷᱟᱱ ᱚᱱᱟ ᱵᱩᱨᱩ ᱨᱮᱱᱟᱜ ᱫᱟᱜ ᱮᱱᱠᱷᱟᱱ ᱢᱟ ᱱᱟᱜ ᱚᱱᱮ ᱢᱤᱫᱴᱮᱱ ᱚ ᱟᱠᱚ ᱠᱚ ᱧᱮᱞᱟ ᱚᱱᱟ ᱥᱟᱨᱵᱷᱮ ᱠᱟᱛᱮᱫ ᱚᱠᱟᱨᱮ ᱫᱟᱜ ᱤᱭᱟᱹ ᱡᱚᱛᱚ ᱫᱟᱜ ᱮᱱᱠᱷᱟᱱ ᱚᱱᱟ ᱚᱱᱟ ᱱᱟᱹᱭ ᱢᱩᱰᱩ ᱞᱮᱠᱟ ᱢᱟᱱᱮ ᱢᱤᱫᱴᱷᱮᱱ ᱠᱚ ᱟᱬᱜᱚ ᱠᱟᱛᱮᱜ ᱚᱱᱟ ᱥᱤᱰᱤ ᱨᱮᱠᱚ ᱟᱨ ᱞᱟᱦᱟ ᱫᱚ ᱮᱱᱠᱷᱟᱱ ᱜᱚᱴᱟ ᱟᱹᱵᱤᱱ ᱟᱬᱜᱚᱱ ᱛᱟᱦᱮᱱᱟ ᱜᱚᱴᱟ ᱯᱟᱦᱟᱴᱟ ᱦᱮᱸ ᱪᱮ ᱟᱫᱚ ᱱᱤᱛᱚᱜ ᱢᱟ ᱜᱚᱴᱟ ᱯᱟᱦᱟᱴᱟ ᱢᱟ ᱵᱟᱭ ᱟᱬᱜ ᱟᱨ ᱢᱤᱫᱴᱷᱮᱱ ᱟᱨ ᱢᱤᱫᱴᱷᱮᱱ ᱚᱠᱟ ᱴᱷᱮᱱ ᱠᱷᱚᱱ ᱡᱟᱦᱟᱸ ᱨᱮᱱᱟᱜ ᱤᱭᱟᱹ ᱰᱟᱣᱩᱱ ᱜᱮᱭᱟ ᱦᱮᱸ ᱪᱮ᱾ ᱚᱸᱰᱮ ᱠᱚ ᱟᱬᱜᱚ ᱠᱟᱱ ᱮᱱᱠᱷᱟᱱ ᱚᱱᱟ ᱡᱟᱦᱟᱸᱨᱮ ᱰᱟᱣᱩᱱ ᱟᱨ ᱟᱞᱮ ᱥᱮᱱ ᱫᱚ ᱪᱮᱫ ᱵᱤᱱ ᱢᱮᱱᱟ᱾ ᱯᱞᱮᱱ ᱡᱟᱭᱜᱟ ᱵᱟᱝ ᱠᱟᱱ ᱛᱟᱞᱮᱭᱟ᱾ ᱮᱱᱠᱷᱟᱱ ᱟᱯᱰᱟᱣᱩᱱ ᱡᱟᱭᱜᱟ ᱠᱟᱱᱟ ᱮᱱᱠᱷᱟᱱ ᱟᱯᱰᱟᱣᱩᱱ ᱡᱟᱭᱜᱟ ᱡᱟᱦᱟᱸ ᱥᱮᱱ ᱥᱚᱛᱮ ᱛᱟᱦᱮᱱ ᱠᱷᱟᱱ ᱚᱱᱠᱟᱛᱮ ᱫᱟᱜᱢᱟᱭ ᱫᱟᱹᱲᱟ᱾ ᱟᱨ ᱮᱱᱠᱷᱟᱱ ᱵᱩᱨᱩ ᱫᱟᱜ ᱦᱚᱸ ᱚᱸᱰᱮ ᱠᱚ ᱢᱚᱦᱚᱰᱟ ᱟᱠᱟᱜ-ᱟ ᱠᱚ᱾ ᱟᱫᱚ ᱚᱱᱮ ᱚᱱᱠᱟ ᱥᱚᱛ ᱥᱚᱛ ᱛᱮᱫᱚ ᱚᱵᱚᱥᱥᱚ ᱴᱷᱤᱠ ᱜᱮᱭᱟ ᱱᱟᱜ, ᱡᱟ ᱴᱷᱮᱱ ᱢᱮᱱᱠᱷᱟᱱ ᱡᱟᱦᱟᱸᱥᱮᱱ ᱟᱯ ᱜᱮᱭᱟᱱᱟᱜ ᱩᱥᱩᱞᱟ ᱮᱱᱠᱷᱟᱱ ᱚᱱᱛᱮ ᱵᱟᱭ ᱧᱟᱢᱮᱫ ᱛᱟᱞᱮᱭᱟ᱾
ᱠᱟᱱᱟ
ᱦᱮᱸ ᱜᱚᱝᱠᱮ ᱟᱫᱚ ᱮᱸ ᱤᱭᱟᱹ ᱚᱱᱛᱮ ᱚᱱᱟ ᱵᱩᱨᱩ ᱫᱤᱥᱚᱢ ᱥᱮᱫ ᱨᱮᱞᱤᱧ ᱧᱮᱞ ᱟᱠᱟᱫᱟ ᱚᱱᱠᱟ ᱵᱟᱪᱠᱚᱢ ᱠᱚᱠᱚ ᱪᱟᱥ ᱵᱟᱲᱟᱭ ᱜᱮᱭᱟ᱾
ᱦᱚᱸ ᱦᱚᱸ ᱴᱷᱤᱠ ᱵᱤᱱ ᱞᱟᱹᱭ ᱠᱟᱜ-ᱟ ᱵᱟᱪᱠᱚᱢ ᱠᱚ ᱪᱟᱥ ᱟᱫᱚ
ᱦᱮᱸ ᱟᱯᱮ ᱚᱱᱛᱮ ᱠᱚ ᱪᱟᱥ ᱵᱟᱲᱟᱭ
ᱟᱞᱮ ᱟᱱ ᱢᱟᱱᱮ ᱪᱮᱫ ᱞᱤᱧ ᱞᱟᱹᱭᱟ ᱟᱞᱮ ᱠᱷᱚᱱ ᱢᱚᱴᱟᱢᱩᱴᱤ ᱦᱩᱸ ᱢᱟᱱᱮ ᱵᱟᱨᱚ ᱯᱚᱱᱫᱨᱚ ᱠᱤᱞᱳᱢᱤᱴᱟᱨ ᱤᱱᱟᱹᱜ ᱥᱟᱜᱤᱧ ᱨᱮᱠᱚ ᱪᱟᱥ ᱟᱠᱚ ᱟᱨ ᱟᱞᱮᱻ ᱴᱚᱴᱷᱟ ᱨᱮᱫᱚ ᱱᱟᱸᱜ ᱵᱟᱝᱟ ᱟᱞᱮ ᱦᱚᱸ ᱵᱩᱨᱩ ᱫᱚ ᱦᱮᱱᱟᱜ ᱜᱮᱭᱟ ᱦᱮᱱᱟᱜ ᱫᱚ ᱢᱮᱱᱠᱷᱟᱱ ᱠᱷᱟᱱ ᱚᱱᱠᱟᱱ ᱵᱟᱥ ᱠᱚᱢ ᱪᱟᱥ ᱞᱮᱠᱟᱱ ᱡᱟᱭᱜᱟ ᱵᱟᱝ ᱠᱟᱱᱟ᱾ ᱵᱩᱨᱩ ᱦᱚᱸ ᱛᱚ ᱟᱹᱰᱤ ᱨᱚᱠᱚᱢ ᱢᱮᱱᱟᱜ-ᱟ ᱪᱮ᱾ ᱦᱮᱸ ᱾ ᱡᱟᱦᱟᱸ ᱫᱚ ᱚᱱᱟ ᱠᱷᱟᱹᱞᱤ ᱫᱷᱤᱨᱤ ᱜᱮᱭᱟ ᱟᱨ ᱫᱚᱢᱮ ᱟᱯᱰᱟᱣᱩᱱ ᱜᱮᱭᱟ ᱦᱮᱸ ᱪᱮᱴᱟᱹᱭ ᱤᱭᱟᱹ ᱢᱟᱱᱮ ᱩᱥᱩᱞᱟ ᱾ ᱟᱨ ᱚᱱᱮ ᱡᱟᱦᱟᱸ ᱠᱚᱨᱮ ᱠᱷᱚᱡ ᱪᱟᱥ ᱮᱜᱟ ᱥᱮ ᱚᱱᱟ ᱫᱚ ᱩᱱᱟᱹᱜ ᱫᱚ ᱵᱟᱝ ᱩᱥᱩᱞᱟ ᱠᱟᱹᱡ ᱢᱟᱱᱮ ᱯᱞᱮᱱ ᱦᱚᱸ ᱡᱟᱦᱟᱸ ᱠᱚᱨᱮ ᱯᱞᱮᱱᱟ ᱚᱱᱠᱟᱱ ᱡᱟᱭᱜᱟ ᱨᱮᱠᱚ ᱪᱟ ᱪᱟᱥᱮᱜ-ᱟ ᱠᱚ ᱟᱫᱚ ᱟᱞᱮ ᱠᱷᱚᱱ ᱫᱚ ᱢᱟᱱᱮ ᱯᱚᱱᱨᱚ ᱠᱤᱞᱳ ᱫᱚᱥ ᱵᱟᱨᱚ ᱠᱤᱞᱳ ᱯᱚᱱᱨᱚ ᱠᱤᱞᱳᱢᱤᱴᱨ ᱤᱱᱟᱹᱜ ᱥᱟᱜᱤᱧ ᱨᱮᱠᱚ ᱪᱟᱥ ᱟᱠᱚ ᱦᱮᱸ ᱟᱞᱮ ᱴᱚᱴᱷᱟ ᱨᱮᱜᱮ ᱟᱞᱮ ᱴᱚᱴᱷᱟ ᱫᱚ ᱤᱱᱠᱟᱹᱜ ᱥᱟᱹᱜᱤᱧ, ᱟᱨ ᱟᱞᱮ ᱮᱠᱫᱚᱢ ᱥᱩᱨ ᱩᱛᱟᱹᱨ ᱫᱚ ᱦᱟᱸᱜ ᱵᱟᱝ ᱜᱮ᱾
ᱟᱫᱚ ᱚᱱᱟ ᱵᱟᱪᱠᱚᱢ ᱫᱚ ᱱᱟᱸᱜ ᱵᱟᱵᱮᱨ ᱫᱚ ᱦᱟᱸᱜ ᱪᱮᱫ ᱞᱮᱠᱟ ᱛᱮᱠᱚ ᱵᱮᱱᱟᱣᱟ?
ᱵᱟᱵᱮᱨ ᱫᱚ ᱟᱹᱵᱤᱱ ᱤᱭᱟᱹ ᱜᱚ
ᱵᱟᱰᱟᱭ ᱞᱮᱠᱷᱟᱱ ᱞᱟᱹᱭ ᱠᱮᱭᱟᱵᱤᱱ ᱠᱟᱹᱴᱤᱡ ᱾
ᱦᱟᱸ ᱞᱟᱹᱭ ᱟᱵᱤᱱ ᱠᱟᱱᱟᱞᱤᱧ ᱢᱟᱱᱮ ᱫᱚ ᱚᱱᱟ ᱫᱚ ᱩᱧ ᱟᱵᱚᱱ ᱾ ᱩᱱ ᱫᱚ ᱦᱳᱭ ᱟᱹᱜᱩ ᱠᱟᱛᱮ ᱾ ᱛᱟᱥᱮ ᱨᱚᱦᱚᱲ ᱦᱩᱭᱩᱜ-ᱟ ᱢᱟᱬᱟᱝ ᱾ ᱨᱚᱦᱚᱲ ᱦᱩᱭᱩᱜᱼᱟ ᱦᱳᱭ ᱛᱟᱥᱮ ᱨᱚᱦᱚᱲ ᱠᱟᱛᱮᱜ ᱟᱨ ᱢᱟᱱᱮ ᱩᱧ ᱦᱩᱭᱩᱜᱼᱟ ᱾ ᱦᱮᱸᱪᱮ ᱩᱧᱢᱟ ᱱᱟᱦᱟᱜ ᱟᱯᱮ ᱥᱮᱱ ᱫᱚ ᱪᱮᱞ-ᱪᱮᱫ ᱠᱚ ᱠᱚ ᱞᱟᱹᱭᱟ ᱦᱮᱸ ᱦᱮᱸ ᱢᱟᱱᱮ ᱛᱤᱛ ᱦᱳᱭ ᱛᱤ ᱛᱮ ᱦᱮᱸᱥᱮ ᱟᱫᱚ ᱚᱱᱟ ᱩᱧ ᱠᱟᱛᱮ ᱛᱟᱭᱚᱢ ᱫᱚ ᱟᱨ ᱚᱱᱟ ᱜᱷᱟᱹᱨᱞᱤᱭᱟᱠᱚ ᱾ ᱦᱮᱸᱥᱮ ᱜᱷᱟᱹᱨᱞᱤᱱ ᱠᱷᱟᱱ ᱚᱱᱟ ᱯᱟᱸᱠᱚᱜᱼᱟ ᱚᱱᱟ ᱫᱚ ᱠᱷᱟᱹᱞᱤ ᱩᱧᱫᱚ ᱛᱤ ᱛᱮ ᱠᱷᱟᱹᱞᱤ ᱵᱤᱱ ᱤᱭᱟᱹ ᱞᱟᱴᱷᱟ ᱠᱟᱛᱮ ᱵᱤᱱ ᱤᱭᱟᱹ ᱤᱫᱤ ᱩᱧ ᱤᱫᱤ ᱧᱚᱜᱮᱜᱼᱟ ᱦᱮᱸ ᱥᱮ ᱚᱱᱟ ᱫᱚ ᱢᱟᱱᱮ ᱟᱹᱵᱤᱱ ᱠᱟᱹᱢᱤ ᱨᱮᱫᱚ ᱵᱟᱭ ᱞᱟᱜᱟᱜᱼᱟ ᱾ ᱢᱟᱱᱮ ᱚᱱᱟ ᱩᱧ ᱠᱟᱛᱮᱜ ᱛᱤᱭᱳᱜ ᱠᱟᱛᱮᱜ ᱡᱚᱠᱷᱚᱱ ᱵᱤᱱ ᱜᱷᱟᱨᱞᱤᱭᱟ ᱛᱚᱵᱮᱜᱮ ᱚᱱᱟ ᱵᱟᱵᱮᱨ ᱫᱚ ᱢᱚᱸᱡᱽᱵᱩᱛᱚᱜᱼᱟ ᱦᱮᱸᱪᱮ ᱟᱫᱚ ᱚᱱᱮ ᱚᱱᱟ ᱤᱭᱟᱹ ᱟᱯᱮᱥᱱ ᱫᱚ ᱚᱱᱟ ᱠᱚᱠᱚ ᱤᱫᱤᱭᱟ ᱥᱮ ᱵᱟᱝ ᱵᱩᱲᱦᱩ ᱠᱟᱛᱮ? ᱵᱟᱪᱠᱚᱢ ᱧᱮᱞ ᱠᱟᱫ ᱜᱮᱭᱟᱵᱤᱱ ᱪᱮ ᱧᱮᱞ ᱟᱠᱟᱜ ᱵᱤᱱ ᱪᱮ? ᱦᱳᱭ ᱟᱫᱚ ᱟᱞᱮ ᱥᱮᱱ ᱫᱚ ᱱᱤᱛᱚᱜ ᱫᱚ ᱢᱚᱴᱟᱢᱩᱴᱤ ᱯᱚᱱᱨᱚ ᱵᱤᱥ ᱴᱟᱠᱟ ᱚᱱᱟ ᱵᱩᱨᱦᱩ ᱢᱤᱫᱴᱟᱝ᱾
ᱟᱪᱪᱷᱟ ᱟᱪᱷᱟ ᱟᱞᱮ ᱥᱮᱜ ᱫᱚ ᱟᱞᱮ ᱥᱮᱜ ᱫᱚ ᱜᱚᱝᱠᱮ ᱟᱨᱚ ᱵᱮᱥᱤ ᱜᱮᱭᱟ ᱟᱞᱮ ᱥᱮᱜ ᱫᱚ ᱦᱮᱸ ᱠᱮᱡᱤ ᱠᱮᱡᱤ ᱨᱮᱠᱚ ᱦᱟᱛᱟᱣᱟ ᱾ ᱥᱳᱛᱛᱳᱨ ᱴᱟᱠᱟ ᱥᱟᱴ ᱴᱟᱠᱟ ᱥᱳᱛᱛᱳᱨ ᱴᱟᱠᱟ ᱠᱚ ᱦᱟᱛᱟᱣᱟ ᱠᱮᱡᱤ ᱨᱮ ᱾
ᱦᱮᱸ ᱦᱮᱸ ᱦᱮᱸ ᱾ ᱟᱫᱚ ᱟᱞᱮ ᱫᱚ ᱚᱱᱟ ᱵᱩᱲᱦᱩ ᱠᱟᱛᱮ ᱫᱚ ᱱᱟᱦᱟᱜ ᱚᱱᱟ ᱯᱤᱥ ᱦᱤᱥᱟᱹᱵᱽ ᱜᱮ ᱠᱮᱡᱤ ᱫᱚ ᱵᱟᱝ ᱟᱨ ᱠᱮᱡᱤ ᱫᱚ ᱚᱱᱮ ᱡᱚᱠᱷᱚᱱ ᱟᱹᱵᱤᱱ ᱤᱭᱟᱹᱭᱟᱠᱚ ᱮᱸ ᱚᱱᱮ ᱩᱧ ᱤᱭᱟᱹ ᱢᱟᱱᱮ ᱚᱱᱮ ᱩᱧ ᱠᱮᱜᱼᱟ ᱠᱚ ᱾ ᱢᱟᱱᱮ ᱚᱱᱠᱟ ᱛᱮᱦᱚᱸ ᱠᱚ ᱟᱹᱠᱷᱨᱤᱧᱟ ᱚᱱᱟ ᱯᱟᱹᱭᱠᱟᱹᱨ ᱠᱚ ᱤᱫᱤᱭᱟ ᱠᱮᱡᱤ ᱦᱤᱥᱟᱹᱵᱽ ᱚᱱᱠᱟ ᱫᱚ ᱾
ᱦᱮᱸ ᱾
ᱟᱨ ᱚᱱᱟ ᱟᱹᱵᱤᱱ ᱩᱧ ᱠᱟᱛᱮ ᱵᱩᱨᱦᱩ ᱠᱟᱛᱮᱫ ᱫᱚ ᱱᱟᱜ ᱯᱤᱥ ᱦᱤᱥᱟᱹᱵ ᱠᱚ ᱟᱹᱠᱷᱨᱤᱧᱟᱠᱚ ᱟᱫᱚ ᱚᱱᱟ ᱦᱚᱸ ᱞᱟᱹᱭᱵᱤᱱ ᱾ ᱟᱞᱤᱧ ᱢᱟᱱᱮ ᱟᱯᱮ ᱫᱚ ᱚᱱᱟ ᱫᱚ ᱪᱮᱫ ᱠᱟᱹᱢᱤ ᱨᱮᱯᱮ ᱞᱟᱜᱟᱣᱟ ᱚᱱᱟ ᱵᱟᱪᱠᱚᱢ ᱵᱟᱵᱮᱨ?
ᱟᱸ ᱵᱟᱪᱠᱚᱢ ᱵᱟᱵᱮᱨ ᱫᱚ ᱱᱟᱦᱟᱜ ᱜᱚᱜᱠᱮ ᱟᱞᱮ ᱫᱚ ᱯᱟᱨᱠᱚᱢ ᱠᱚᱞᱮ ᱛᱮᱧ ᱵᱟᱲᱟᱭ ᱜᱮᱭᱟ ᱦᱮᱸ ᱾ ᱚᱱᱟ ᱯᱟᱨᱠᱚᱢ ᱛᱮᱧ ᱠᱟᱹᱢᱤ ᱨᱮᱜᱮ ᱵᱮᱥᱤᱠᱞᱮ ᱞᱟᱜᱟᱣ ᱵᱟᱲᱟᱭᱟ ᱟᱨ ᱚᱱᱠᱟ ᱚᱲᱟᱜ ᱠᱚ ᱡᱩᱫᱤ ᱠᱷᱚᱲ ᱚᱲᱟᱜ ᱠᱚ ᱢᱮᱱᱟᱜ ᱠᱷᱟᱱ ᱫᱟᱞᱚᱵ ᱾ ᱥᱚᱢᱚᱭ ᱟᱸ ᱚᱱᱟ ᱠᱚ ᱠᱟᱹᱢᱤ ᱠᱚᱨᱮ ᱜᱮᱞᱮ ᱞᱟᱜᱟᱣ ᱵᱟᱲᱟᱭᱟ ᱾ ᱟᱫᱚ ᱱᱮᱛᱟᱨ ᱢᱟ ᱧᱮᱞᱚᱜ ᱠᱟᱱᱟ ᱦᱟᱸᱜ ᱚᱱᱠᱟ ᱮᱸ ᱵᱟᱪᱠᱚᱢ ᱵᱟᱵᱮᱨ ᱫᱚ ᱦᱟᱸᱜ ᱯᱟᱨᱠᱚᱢ ᱠᱚᱨᱮ ᱫᱚ ᱵᱤᱥᱤ ᱵᱟᱠᱚ ᱞᱟᱜᱟᱣᱮᱜᱼᱟ ᱾ ᱦᱟᱱᱟ ᱯᱞᱟᱥᱴᱤᱠ ᱵᱟᱵᱮᱨ ᱠᱚ ᱞᱟᱜᱟᱣᱮᱜᱼᱟ ᱵᱮᱥᱤ ᱦᱮᱸ᱾ ᱟᱫᱚ ᱦᱮᱸ᱾
ᱟᱫᱚ ᱱᱮᱛᱟᱨ ᱫᱚ ᱦᱟᱸᱜ ᱛᱟᱦᱞᱮ ᱡᱟᱹᱱᱤᱡ ᱚᱱᱠᱟ ᱩᱱᱟᱹᱜ ᱫᱚ ᱱᱟᱦᱟᱸᱜ ᱵᱟᱪᱠᱚᱢ ᱤᱭᱟᱹ ᱠᱚᱫᱚ ᱵᱟᱠᱚ ᱱᱟ ᱵᱟᱪᱠᱚᱢ ᱵᱟᱵᱮᱨ ᱠᱚᱫᱚ ᱵᱟᱠᱚ ᱩᱧ ᱵᱟᱲᱟᱭᱮᱜᱼᱟ᱾
ᱵᱟ ᱩᱱᱟᱹᱜ ᱟᱸᱴ ᱫᱚ ᱞᱟᱦᱟ ᱞᱮᱠᱟ ᱵᱟᱝᱟ᱾
ᱚᱸ
ᱵᱟᱠᱷᱟᱱ ᱟᱞᱮ ᱱᱤᱭᱟᱹᱥ ᱤᱭᱟᱹ ᱨᱮᱜᱮ ᱢᱟᱱᱮ ᱢᱤᱫᱴᱮᱱ ᱦᱟᱴ ᱛᱟᱦᱮᱸ ᱠᱟᱱᱟ ᱦᱮᱸᱪᱮ ᱚᱱᱟ ᱦᱟᱴ ᱨᱮᱫᱚ ᱟᱵᱤᱱ ᱚᱱᱮ ᱵᱟᱪᱠᱚᱢ ᱜᱮ ᱛᱚ ᱚᱱᱟ ᱵᱟᱵᱮᱨ ᱞᱟᱜᱟᱱ ᱜᱮ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱛᱟᱦᱮᱱᱟ᱾ ᱦᱟᱹᱨ ᱤᱫᱤ ᱛᱟᱦᱮᱱᱟᱠᱚ ᱟᱹᱰᱤ ᱥᱟᱺᱜᱤᱧ ᱥᱟᱺᱜᱤᱧ ᱠᱷᱚᱱ ᱟᱫᱚ ᱱᱤᱛᱚᱜ ᱫᱚ ᱚᱱ ᱚᱱᱟ ᱵᱟᱠᱚ ᱚᱰᱚᱠᱮᱼᱟ ᱚᱱᱠᱟ ᱵᱟᱠᱚ ᱵᱟᱝ ᱟᱹᱠᱷᱨᱤᱧᱚᱜ ᱠᱟᱱᱟ᱾
ᱦᱮᱸ, ᱦᱮᱸ ᱜᱚᱝᱠᱮ,
ᱚᱱᱟ ᱫᱚ ᱱᱟᱦᱟᱜ ᱮᱸᱻ ᱱᱮ ᱢᱟᱱᱮ ᱧᱮᱞ ᱠᱮᱫᱟᱞᱤᱧ ᱦᱟᱱᱮ ᱟᱹᱞᱤᱧ ᱟᱹᱞᱤᱧᱟᱜ ᱢᱟᱢᱟ ᱚᱲᱟᱜ ᱦᱚᱸ ᱚᱱᱛᱮ ᱵᱩᱨᱩ ᱫᱤᱥᱚᱢ ᱥᱮᱫ ᱨᱮᱜᱮ᱾ ᱟᱫᱚ ᱚᱱᱛᱮ ᱞᱤᱧ ᱪᱟᱞᱟᱣ ᱞᱮᱱᱟ ᱛᱚ ᱟᱫᱚ ᱚᱱᱠᱟ ᱵᱟᱪᱠᱚᱢ ᱠᱚ ᱪᱟᱥ ᱠᱟ ᱟ, ᱟᱫᱚ ᱧᱮᱞ ᱠᱮᱫᱟᱞᱤᱧ ᱟᱫᱚ ᱚᱱᱟ ᱛᱮᱞᱤᱧ ᱠᱩᱞᱤ ᱠᱮᱫ ᱵᱤᱱᱟ ᱡᱮ ᱪᱮᱫ ᱞᱮᱠᱟ ᱠᱟᱛᱮ ᱠᱚ ᱤᱭᱟᱹᱭᱟ ᱟᱫᱚ ᱚᱱᱟ ᱯᱨᱚᱥᱮᱥ ᱫᱚ ᱵᱟᱹᱞᱤᱧ ᱧᱮᱞ ᱞᱮᱫᱟ ᱟᱫᱚ ᱟᱵᱤᱱ ᱜᱮ ᱵᱟᱰᱟᱭ ᱠᱟᱛᱮᱫ ᱟᱹᱰᱤ ᱢᱚᱸᱡᱽ ᱞᱤᱧ ᱵᱩᱡᱷᱟᱹᱣ ᱠᱮᱫᱟ᱾ ᱦᱩᱸ,
ᱟᱪᱪᱷᱟ ᱦᱳᱭ ᱚᱱᱟ ᱤᱭᱟᱹᱭᱟᱠᱚ᱾ ᱞᱟᱹᱭᱠᱤᱱ ᱜᱚᱝᱠᱮ?
ᱟᱨ ᱜᱚᱝᱠᱮ ᱚᱱᱟ ᱮ ᱠᱮᱱᱮᱞ ᱵᱤᱱ ᱞᱟᱹᱭᱮᱫ ᱫᱚ ᱠᱮᱱᱮᱞ ᱠᱚ ᱵᱮᱱᱟᱣ ᱠᱟᱫᱟ,
ᱦᱳᱭ,
ᱟᱫᱚ ᱚᱱᱟ ᱠᱮᱱᱮᱞ ᱛᱮ ᱫᱟᱜ ᱠᱚ ᱦᱮᱡ ᱵᱟᱲᱟᱜ ᱜᱮᱭᱟ ᱥᱮ ᱵᱟᱝ?
ᱫᱟᱜ ᱠᱮᱱᱮᱞ ᱛᱮ ᱱᱤᱛᱚᱜ ᱫᱚᱠᱚ ᱜᱚᱝᱠᱮ ᱠᱚ ᱟᱲᱟᱜ ᱠᱟᱜ ᱠᱚ ᱫᱟᱜ ᱦᱟᱸᱜ ᱱᱤᱛᱚᱜ ᱫᱚ᱾
ᱦᱮᱸ, ᱦᱮᱸ,
ᱢᱟᱱᱮ ᱟᱵᱤᱱ ᱪᱮᱫ ᱱᱚᱜᱼᱱᱟ ᱠᱟᱜᱼᱟ ᱤᱭᱟᱹ ᱥᱚᱢᱚᱭ ᱫᱚ ᱵᱟᱝᱜᱮ, ᱱᱤᱛᱚᱜ ᱪᱟᱥ ᱟᱢ ᱴᱟᱢᱤ ᱴᱟᱭᱤᱢ ᱜᱮ, ᱟᱨ ᱪᱟᱥ ᱴᱟᱭᱤᱢ ᱦᱚᱸ ᱟᱹᱵᱤᱱ ᱪᱮᱫ ᱞᱤᱧ ᱢᱮᱱᱟ ᱡᱚᱠᱷᱚᱱ ᱥᱮᱨᱢᱟ ᱡᱟᱹᱲᱤ ᱦᱚᱸ ᱥᱚᱠᱛᱚᱭ ᱡᱟᱹᱲᱤᱭᱟ ᱢᱟᱱᱮ ᱩᱱ ᱡᱚᱠᱷᱚᱱ ᱜᱮ ᱡᱟᱹᱥᱛᱤ ᱠᱚ ᱟᱲᱟᱜ ᱟᱠᱚ᱾ ᱦᱮᱸᱥᱮ, ᱟᱨ ᱡᱮᱢᱚᱱ ᱡᱚᱠᱷᱚᱱ ᱫᱟᱜ ᱠᱟᱹᱡ ᱥᱚᱴ ᱧᱚᱜᱼᱟ ᱩᱱ ᱡᱚᱚᱱ ᱫᱚ ᱵᱟᱠᱚ ᱟᱲᱟᱜᱟᱼᱟ ᱟᱹᱰᱤ ᱠᱚᱢ ᱠᱚ ᱟᱲᱟᱜᱼᱟ ᱩᱱ ᱫᱚ᱾
ᱟᱪᱪᱷᱟ, ᱦᱮᱸ ᱢᱟᱱᱮ, ᱮᱸ ᱚᱱᱟ, ᱚᱱᱟ ᱠᱮᱱᱮᱞ ᱨᱮᱱᱟᱜ ᱫᱟᱜ ᱫᱚᱯᱮ ᱧᱟᱢ ᱜᱮᱭᱟ ᱛᱟᱦᱚᱞᱮ?
ᱦᱚᱸ ᱜᱚᱝᱠᱮ ᱠᱮᱱᱮᱞ ᱨᱮᱱᱟᱜ ᱫᱟᱜ ᱫᱚᱞᱮ ᱧᱟᱢ ᱜᱮᱭᱟ᱾
ᱚ, ᱟᱨ, ᱟᱨ ᱚᱱᱛᱮ ᱫᱚ ᱚᱱᱠᱟ ᱥᱮᱞᱟᱹᱣ ᱠᱚ ᱥᱮ ᱢᱤ ᱢᱤᱱᱤ ᱠᱚ ᱢᱟᱨᱥᱟᱞ ᱠᱚ ᱵᱟᱠᱚ ᱵᱮᱱᱟᱣ ᱟᱠᱟᱫ ᱛᱮ ᱵᱟᱠᱚ ᱵᱳᱨᱤᱧ ᱵᱟᱲᱟᱭᱟ ᱚᱱᱛᱮ ᱫᱚ?
ᱵᱟᱝ ᱟᱥᱚᱞ ᱟᱞᱮ ᱱᱚᱣᱟ ᱴᱚᱴᱷᱟ ᱨᱮᱫᱚ ᱚᱱᱟ ᱵᱟᱝ ᱥᱟᱠᱥᱮᱥᱚᱜ ᱠᱟᱱᱟ, ᱢᱟᱱᱮ
ᱟᱪᱪᱷᱟ,
ᱫᱷᱤᱨᱤ ᱤᱭᱟᱹ ᱜᱮᱭᱟ ᱪᱮ ᱚᱱᱱᱟ ᱤᱫᱤ ᱠᱟᱛᱮ ᱱᱚᱣᱟ ᱛᱮ ᱥᱮᱞᱚ ᱵᱟᱝᱠᱚ ᱥᱮᱞᱚ ᱠᱟᱜᱼᱟ᱾ ᱟᱨ ᱥᱮᱞᱚ ᱫᱚ ᱟᱞᱮ ᱮ ᱠᱷᱚᱱ ᱢᱚᱴᱟᱢᱩᱴᱤ ᱟᱨᱚ ᱤᱱᱟᱹᱜ ᱰᱷᱮᱨᱤᱧ ᱫᱚᱥ ᱫᱚᱥ ᱵᱟᱨᱚ ᱠᱤᱞᱳᱢᱤᱴᱟᱨ ᱤᱱᱟᱹᱜ ᱥᱟᱺᱜᱤᱧ ᱫᱚ ᱚᱱᱛᱮ ᱫᱚ ᱥᱮᱞᱳ ᱵᱟᱲᱟ ᱟᱠᱟᱫ ᱜᱮᱭᱟ ᱠᱚ᱾
ᱟᱨ ᱚᱱᱛᱮ ᱫᱚ ᱠᱟᱹᱡ ᱯᱞᱮᱱ ᱫᱷᱟᱨᱟ ᱜᱮᱭᱟ ᱟᱨ ᱪᱟᱥᱮᱫᱼᱟ ᱠᱚ ᱚᱱᱛᱮ ᱫᱚ᱾ ᱫᱚ ᱟᱹᱵᱤᱱ ᱚᱱᱟ ᱮᱥᱤᱛᱩᱝ ᱦᱩᱞ ᱠᱚᱦᱚᱸ᱾ ᱟᱨ ᱟᱞᱮ ᱡᱟᱦᱟᱸ ᱢᱟᱱᱮ ᱴᱚᱴᱷᱟ ᱨᱮ ᱦᱮᱱᱟᱜ ᱞᱮᱭᱟ ᱥᱮ ᱱᱚᱣᱟ ᱴᱷᱚᱴᱷᱟ ᱨᱮᱫᱚ ᱢᱟᱱᱮ ᱮᱠᱫᱚᱢ ᱜᱮ ᱵᱟᱝᱟ ᱢᱟᱱᱮ ᱵᱟᱭ ᱥᱟᱠᱥᱮᱥᱚᱜ ᱠᱟᱱᱟ᱾ ᱦᱳᱭ ᱥᱮ, ᱦᱚᱭᱛᱚ ᱵᱟᱝᱠᱷᱟᱱ ᱟᱵᱚ ᱵᱟᱵᱚᱱ ᱫᱟᱲᱮᱭᱟᱜ ᱠᱟᱱᱟ ᱟᱞᱟᱫᱟ ᱵᱮᱯᱟᱨ ᱠᱟᱱᱟ ᱮᱱᱠᱷᱟᱱ ᱟᱨ ᱦᱚᱸ ᱛᱚ ᱚᱱᱠᱟᱱ ᱦᱮᱱᱟᱜ ᱮ ᱦᱚᱲ ᱦᱮᱱᱟᱜ ᱠᱚᱜᱮᱭᱟ ᱩᱱᱠᱩ